ᱦᱩᱸᱻ
ᱪᱮᱢ ᱪᱮᱠᱟᱭ ᱫᱟᱭᱟ
ᱱᱮᱜ ᱼᱮ ᱫᱟᱠᱟ ᱡᱚᱢ ᱠᱟᱛᱮ ᱫᱩᱲᱩᱵ ᱵᱟᱲᱟ ᱦᱩᱭ ᱟᱠᱟᱱᱟ
ᱚᱦᱚᱻ ᱦᱚᱭᱟ ᱦᱮᱸᱻ ᱮᱱᱼᱼ ᱮᱱᱟᱝ ᱨᱤᱧ ᱯᱷᱳᱱᱟ ᱦᱮᱸ ᱡᱚᱢ ᱠᱤᱫᱟᱹᱧ
ᱪᱮᱫ ᱯᱮ ᱩᱛᱩ ᱞᱮᱫᱟᱜᱼᱟ
ᱪᱮᱫ ᱞᱮ ᱩᱛᱩᱭᱮᱭᱟ ᱤᱭᱟᱹ ᱫᱟᱜ ᱵᱟᱹᱲᱤ ᱦᱩᱭ ᱠᱟᱱ ᱛᱟᱦᱮᱱᱟ ᱟᱨ ᱤᱭᱟᱹ ᱵᱩᱴ ᱵᱷᱟᱡᱟ
ᱵᱩᱴ ᱯᱮ ᱵᱷᱟᱡᱟᱣ ᱟᱠᱟᱫᱟ
ᱵᱷᱟᱡᱟ ᱜᱮᱭᱟ ᱵᱟᱹᱱᱩᱜᱼᱟ ᱪᱷᱳᱞᱟ ᱞᱚᱦᱚᱫ ᱛᱟᱦᱮᱸ ᱠᱟᱱᱟ ᱫᱤᱭᱮ ᱯᱚᱨ ᱚᱱᱟ ᱜᱮ ᱵᱷᱟᱡᱟ ᱠᱟᱛᱮᱜ ᱩᱛᱩ ᱦᱩᱭᱮᱱᱟ
ᱪᱮᱫ ᱞᱮᱠᱟ ᱥᱤᱵᱤᱞ ᱠᱟᱱᱟ ᱛᱟᱜᱲᱟ ᱜᱮ ᱥᱮ
ᱛᱟᱜᱲᱟ ᱜᱮ
ᱟᱨ ᱮᱴᱟᱜ ᱫᱚ ᱟᱫᱚ ᱵᱟᱵᱮᱱ ᱤᱥᱤᱱ ᱞᱮᱫᱟ ᱡᱟᱦᱟᱱᱟᱜ
ᱵᱟᱝᱟ ᱵᱟᱝ
ᱟᱨ ᱥᱮᱛᱟᱜ ᱨᱮᱫᱚ ᱪᱮᱫ ᱱᱟᱥᱛᱟ ᱦᱩᱭ ᱞᱮᱱᱟ
ᱥᱮᱛᱟᱜ ᱨᱮᱫᱚ ᱠᱷᱟᱪᱟᱹᱲᱤ ᱟᱨ ᱪᱚᱯ
ᱟᱹᱰᱤ ᱛᱟᱜᱲᱟ ᱫᱚ ᱡᱟᱦᱟᱱᱟᱜ ᱥᱟᱰᱮ ᱟᱸᱡᱚᱢᱚᱜ ᱠᱟᱱᱟ
ᱱᱟᱥᱮᱱᱟᱜ ᱞᱟᱦᱟ ᱟᱸᱡᱚᱢ ᱮᱱᱟ
ᱱᱤᱛᱚᱜ
ᱵᱟᱝ ᱵᱟᱝ
ᱚ ᱛᱟᱦᱚᱞᱮ ᱴᱷᱤᱠ ᱜᱮᱭᱟ
ᱟᱨ ᱟᱼ ᱪᱮᱫ ᱠᱟᱱᱟ
ᱱᱚᱣᱟ ᱫᱚ ᱯᱟᱢ ᱠᱚ ᱪᱟᱹᱞᱩ ᱠᱮᱫᱟ
ᱚᱦᱚᱻ
ᱵᱟᱛᱟᱨ ᱨᱮ ᱯᱟᱢᱯ ᱮ ᱪᱟᱹᱞᱩ ᱠᱮᱫᱟ ᱚᱱᱟ ᱫᱟᱜ ᱯᱮᱨᱮᱡ ᱮᱫᱟ ᱴᱮᱝᱠᱤ ᱛᱮ ᱛᱚ ᱚᱱᱟ ᱱᱚᱸᱰᱮ ᱥᱟᱰᱮ ᱠᱟᱱᱟ
ᱚᱻ ᱟᱨ ᱚᱲᱟᱜ ᱵᱟᱢ ᱥᱮᱱ ᱠᱟᱱᱟ
ᱚᱲᱟᱜ ᱵᱟᱹᱧ ᱪᱟᱞᱟᱣ ᱟᱠᱟᱱᱟ
ᱚᱻ ᱛᱤᱨᱮᱢ ᱥᱮᱱᱚᱜᱼᱟ
ᱚᱲᱟᱜ ᱛᱮᱦᱮᱧ ᱜᱟᱯᱟ ᱫᱚ ᱟᱫᱚ ᱵᱟᱹᱧ ᱪᱟᱞᱟᱣ ᱦᱟᱛᱟᱲᱚᱜᱼᱟ ᱪᱮᱫ ᱞᱟᱹᱜᱤᱧ ᱪᱟᱞᱟᱣ
ᱚᱻ ᱚᱱᱟ ᱦᱚᱸ
ᱟᱢᱮᱢ ᱪᱟᱞᱟᱜ ᱼᱟ ᱥᱮ ᱚᱲᱟᱜ
ᱥᱮᱱᱚᱜ ᱦᱩᱭᱩᱜᱼᱟ ᱵᱟᱯᱞᱟ ᱚᱲᱟᱜ ᱠᱚ ᱢᱮᱱᱟᱜ ᱟᱠᱟᱫᱟ
ᱵᱟᱯᱞᱟ ᱚᱠᱟᱨᱮ ᱵᱟᱯᱞᱟᱭᱟ
ᱟᱫᱚ ᱟᱹᱛᱳ ᱨᱮ ᱟᱞᱮ ᱴᱷᱮᱱ
ᱦᱚᱭ ᱛᱚ ᱚᱸᱰᱮ ᱠᱷᱚᱡ ᱚᱠᱟ ᱨᱮᱯᱮ ᱪᱟᱞᱟᱜᱼᱟ ᱠᱚᱲᱟ ᱥᱮ ᱠᱩᱲᱤ ᱜᱤᱫᱽᱨᱟᱹᱣᱟᱜ ᱠᱟᱱᱟ
ᱠᱩᱲᱤ ᱜᱤᱫᱽᱨᱟᱹᱣᱟᱜ ᱠᱟᱱᱟ
ᱚᱻ ᱟᱯᱮ ᱴᱷᱮᱡ ᱵᱟᱯᱞᱟ ᱠᱚ ᱦᱤᱡᱩᱜᱼᱟ ᱵᱟᱹᱨᱭᱟᱹᱛ ᱠᱚ ᱵᱟᱹᱨᱭᱟᱹᱛ ᱠᱚ ᱚᱠᱟ ᱨᱤᱱ ᱠᱚ ᱦᱤᱡᱩᱜ ᱼᱟ
ᱵᱟᱹᱧ ᱞᱟᱹᱭ ᱫᱟᱲᱮᱭᱟᱜ ᱠᱟᱱᱟ ᱦᱟᱸᱜ ᱵᱟᱹᱧ ᱵᱟᱲᱟᱭᱟ ᱚᱱᱟ ᱫᱚ ᱦᱳᱭ
ᱟᱻ
ᱦᱮᱸᱻ
ᱢᱮᱥ ᱨᱮ ᱛᱤᱱᱟᱹᱜ ᱜᱟᱱ ᱜᱤᱫᱽᱨᱟᱹ ᱢᱮᱱᱟᱜ ᱯᱮᱭᱟ ᱛᱮᱦᱮᱧ ᱜᱟᱯᱟ ᱫᱚ
ᱱᱤᱛᱚᱜ ᱚᱲᱟᱜ ᱠᱚ ᱥᱮᱱ ᱟᱠᱟᱱᱟ ᱯᱚᱨᱤᱠᱠᱷᱟ ᱪᱟᱵᱟᱭᱮᱱ ᱛᱟᱠᱚᱣᱟ ᱛᱚ ᱟᱫᱚ ᱥᱮᱱ ᱮᱱᱟ ᱠᱚ
ᱟᱸᱻ
ᱦᱳᱭ
ᱟᱨ ᱵᱟᱫᱽ ᱵᱟᱹᱠᱤ ᱟᱯᱮ ᱢᱮᱱᱟᱜ ᱯᱮᱜᱮᱭᱟ
ᱦᱮᱸ ᱢᱮᱱᱟᱜ ᱞᱮᱜᱮᱭᱟ
ᱠᱩᱲᱤ ᱠᱚᱦᱚᱸ ᱢᱮᱱᱟᱜ ᱠᱚᱜᱮᱭᱟ ᱥᱮ
ᱦᱮᱸ ᱢᱮᱱᱟᱜ ᱠᱚᱜᱮᱭᱟ ᱡᱷᱚᱛᱚ ᱦᱚᱲ ᱜᱮ ᱟᱨ ᱤᱭᱟᱹᱭᱟ ᱟᱱᱤ ᱯᱚᱨᱮᱥ ᱮ ᱞᱟᱹᱭ ᱟᱠᱟᱫ ᱢᱮᱭᱟ ᱵᱟᱯᱞᱟ ᱚᱲᱟᱜ
ᱵᱟᱭ ᱞᱟᱹᱭ ᱠᱟᱫᱟ ᱟᱡ ᱮ ᱵᱟᱯᱞᱟᱜ ᱠᱟᱱᱟ ᱥᱮ
ᱵᱷᱟᱭ ᱟᱡ ᱫᱟᱫᱟ ᱥᱮ ᱚᱠᱚᱭ
ᱵᱟᱭ ᱞᱟᱹᱭ ᱠᱮᱫᱟ ᱦᱮᱸ ᱪᱟᱞᱟᱜ ᱵᱟᱝ ᱥᱟᱹᱱᱟᱹᱧ ᱠᱟᱱᱫᱚᱭᱟ ᱵᱷᱟᱹᱜᱤ ᱵᱟᱭ ᱞᱟ. ᱭ ᱠᱮᱫ
ᱪᱮᱫᱟᱜ ᱭᱟ
ᱦᱮᱸᱴ ᱨᱟᱹᱥᱠᱟᱹ ᱦᱚᱸ ᱪᱟᱵᱟ ᱟᱠᱟᱱᱟ ᱪᱟᱞᱟᱭ ᱜᱮ ᱵᱟᱝ ᱥᱟᱱᱟ
ᱟᱫᱚ ᱚᱱᱛᱮᱱᱟᱜ ᱵᱟᱯᱞᱟ ᱫᱚ ᱵᱟᱢ ᱧᱮᱞ ᱵᱟᱲᱟᱣ ᱟᱠᱟᱫᱟᱭᱟ ᱧᱮᱞ ᱟᱹᱜᱩ ᱦᱩᱭ ᱠᱚᱜᱼᱟ
ᱦᱮᱸ ᱵᱟᱹᱧ ᱧᱮᱞ ᱟᱠᱟᱫᱟ ᱟᱭᱢᱟ ᱫᱷᱟᱣᱤᱧ ᱧᱮᱞ ᱟᱠᱟᱫᱟ ᱜᱰᱤᱤᱧ ᱪᱟᱞᱟᱣ ᱟᱠᱟᱱᱟ ᱚᱠᱟ ᱴᱷᱮᱱ ᱛᱟᱠᱚ ᱚᱲᱟᱜ ᱱᱚᱱᱛᱮ ᱯᱟᱥᱴᱮ
ᱵᱟᱸᱫᱷᱣᱟᱱ ᱥᱟᱭᱤᱰ ᱥᱮ ᱚᱱᱟ ᱵᱟᱸᱫᱣᱟᱱ ᱚᱱᱟ ᱵᱩᱨᱩ ᱱᱚᱣᱟ ᱤᱭᱟᱹ ᱯᱟᱥᱴᱟ ᱛᱚ
ᱚᱱᱟ ᱫᱚ ᱵᱟᱹᱧ ᱞᱟᱹᱭ ᱫᱟᱲᱮᱭᱟᱜ ᱠᱟᱱᱟ ᱚᱠᱟ ᱥᱮᱫ ᱠᱟᱱᱟ
ᱚᱱᱛᱮ ᱫᱚᱧ ᱪᱟᱞᱟᱣ ᱠᱟᱱᱟ ᱯᱩᱨᱩᱞᱤᱭᱟᱹ ᱨᱮ ᱡᱚᱠᱷᱚᱱᱤᱧ ᱛᱟᱦᱮᱱ ᱠᱟᱱ ᱛᱟᱦᱮᱱᱟ ᱛᱚᱠᱷᱚᱱ ᱚᱱᱛᱮ ᱫᱚᱞᱮ ᱪᱟᱞᱟᱣ ᱠᱟᱱᱟ
ᱚ
ᱮᱱᱮᱡ ᱱᱟᱥᱮᱱᱟᱜ ᱡᱩᱫᱟᱹ ᱜᱮᱛᱟ ᱠᱚᱣᱟ ᱩᱱᱠᱩ ᱫᱚ ᱨᱮᱜᱽᱲᱟ ᱠᱚᱛᱮ ᱛᱟᱜᱽᱲᱟ ᱠᱚ ᱨᱩᱭ ᱛᱟᱦᱮᱸᱱᱟ
ᱮ ᱦᱮᱸ
ᱱᱚᱛᱮ ᱧᱚᱜ ᱠᱚᱫᱚ ᱡᱩᱫᱟᱹ ᱫᱚ ᱡᱩᱫᱟᱹ ᱜᱮᱭᱟ
ᱮ ᱦᱮᱸ ᱟᱫᱚ ᱞᱟᱹᱭ ᱠᱮᱫᱟᱭ ᱡᱚᱛᱚ ᱦᱚᱲ ᱠᱚ ᱥᱮᱱᱚᱜᱼᱟ ᱯᱩᱨᱟᱹ ᱡᱚᱢᱟᱜᱼᱟ ᱨᱟᱹᱥᱠᱟᱹ ᱜᱮ ᱡᱷᱚᱛᱚ ᱦᱚᱲ
ᱮᱴ ᱰᱟᱹᱝᱣᱟᱹ ᱠᱚᱲᱟ ᱫᱚ ᱪᱮᱫ ᱪᱚ ᱨᱟᱹᱥᱠᱟᱹ ᱮᱲᱮ ᱚᱠᱚᱭ ᱠᱚ ᱯᱟᱹᱣᱨᱟᱹ ᱧᱩ ᱠᱟᱛᱮ ᱠᱚ ᱡᱟᱹᱯᱤᱫ ᱠᱟᱜᱼᱟ ᱟᱨ ᱵᱟᱠᱷᱟᱱ ᱠᱩᱲᱤ ᱛᱟᱭᱚᱢ ᱨᱮᱠᱚ ᱧᱤᱨ ᱵᱟᱲᱟᱭᱟ
ᱚ
ᱦ ᱠᱷᱟᱭᱴ ᱪ
ᱚᱱᱟ ᱜᱮ ᱨᱟᱹᱥᱠᱟᱹ ᱫᱚ ᱵᱟᱯᱞᱟ ᱚᱲᱟᱜ ᱨᱮᱫᱚ ᱚᱱᱛᱮᱱᱟᱜ ᱵᱟᱯᱞᱟ ᱠᱚ ᱧᱮᱞ ᱵᱟᱝ ᱦᱩᱭᱩ ᱟᱠᱟᱱᱟ ᱥᱮ ᱟᱫᱚ ᱧᱮᱞ ᱜᱮ ᱦᱩᱭᱩᱜᱼᱟ
ᱦᱮᱸ ᱧᱮᱞ ᱞᱮ ᱥᱩᱥᱤᱞ ᱛᱟᱵᱮᱱ ᱵᱮᱱ ᱪᱟᱞᱟᱜ ᱟᱛᱚ ᱟᱫᱚ ᱪᱮᱫ ᱴᱮᱱᱥᱚᱱ ᱜᱟᱹᱲᱤ ᱢᱮᱱᱟᱜ ᱦᱟᱱᱟᱴᱟᱜ ᱢᱮᱤᱥ ᱨᱮ ᱰᱟᱠᱛᱟᱨ ᱛᱟᱠᱚ ᱢᱮᱱᱟᱜ ᱟᱠᱟᱫ ᱠᱚᱣᱟ
ᱦᱳᱭ ᱦᱳᱭ
ᱚᱱᱛᱮ ᱠᱷᱚᱡ ᱟᱨᱚ ᱵᱤᱯᱞᱚᱵ ᱮ ᱦᱤᱡᱩᱜᱼᱟ ᱛᱚ ᱛᱟᱦᱚᱞᱮ ᱯᱷᱳᱱ ᱟᱭ ᱠᱷᱟᱡ ᱜᱮᱛᱚ ᱚᱸᱰᱮ ᱥᱩᱨᱩᱜ ᱛᱟᱠᱚᱣᱟ ᱛᱚ
ᱦᱮᱸ ᱞᱟᱹᱭ ᱦᱳᱭ ᱟᱠᱟᱱᱟ ᱩᱱᱤᱤᱭ ᱢᱮᱱ ᱮᱫᱟ ᱥᱮᱱᱚᱜ ᱤᱧ ᱦᱟᱸᱜ ᱚᱱᱠᱟᱭᱮᱫᱟᱭ ᱥᱚᱢᱚᱭᱤᱧ ᱧᱟᱢ ᱠᱷᱟᱱ
ᱩᱱᱤᱤᱭ ᱦᱤᱡᱩᱜ ᱜᱮᱭᱟ ᱮ ᱟᱢ ᱛ ᱚᱱᱟᱭ ᱠᱮᱫᱫᱮᱭᱟᱮ
ᱦᱮᱸ
ᱤᱧ ᱫᱚ ᱵᱧ ᱪᱟᱞᱟᱜ ᱠᱟᱱᱟ ᱡᱟᱱᱸᱤᱡ ᱵᱧ ᱪᱟᱞᱟᱼᱟ
ᱦᱤᱡᱩᱜ ᱢᱮᱭᱭᱟ ᱢᱟ ᱦᱮᱸ
ᱟᱥᱠᱮᱛ ᱜᱮ ᱵᱩᱡᱷᱚᱣᱟ ᱠᱟᱱᱟ ᱛᱮᱦᱤᱧ ᱜᱟᱯᱟ ᱵᱟᱯᱞᱟ ᱫᱟᱬᱟᱱ
ᱛᱤᱱᱱᱟ ᱮᱢ ᱫᱟᱲᱟ ᱠᱮᱫᱟ ᱵᱟᱯᱞᱟ
ᱛᱤᱱᱟᱹ ᱤᱧ ᱚᱲᱟᱜ ᱤᱧ ᱪᱟᱞᱟᱣ ᱞᱮᱱ ᱠᱷᱟᱱ ᱚᱲᱟᱜ ᱨᱮ ᱛᱟᱦᱮᱸ ᱵᱟᱝ ᱡᱟᱦᱟᱸ ᱛᱮᱵᱟᱝ ᱡᱟᱦᱟ ᱥᱮᱫ ᱤᱧ ᱪᱟᱞᱟᱜ ᱜᱮ
ᱚ
ᱚᱲᱟᱜᱨᱮ ᱫᱩᱲᱵ ᱵᱟᱝ ᱯᱷᱳᱱ ᱜᱮᱵᱟᱝ ᱥᱟᱱᱟ ᱦᱟ ᱢᱮᱥ ᱨᱮ ᱦᱟᱹᱱᱟᱹᱧ ᱠᱷᱟᱹᱛᱤᱨ ᱛᱮ ᱱᱚᱰᱮ ᱢᱮᱥ ᱨᱮᱜᱤᱧ ᱛᱟᱦᱮᱱᱟ ᱢᱮᱱᱱᱟᱠᱷᱷᱟᱟᱱ ᱚᱲᱟᱜ ᱨᱮᱱ ᱦᱚᱲ ᱠᱚ ᱞᱟᱹᱭᱟ ᱵᱟᱭ ᱫᱟᱟᱲᱟᱱ ᱠᱟᱱᱟ ᱫᱟ
ᱦᱮᱸ ᱟᱨ ᱚᱲᱟᱜ ᱥᱮᱱ ᱢᱟᱱᱮ ᱯᱩᱨᱟᱹᱢ ᱫᱟᱲᱟᱭᱟ
ᱦᱮ
ᱦᱮᱸ
ᱦᱮᱸ ᱪᱮᱜ ᱢᱮᱛᱟ ᱢᱮ ᱵᱟᱢ ᱥᱮᱱᱚᱜ ᱠᱷᱟᱡ ᱫᱚ
ᱟᱢ ᱦᱚᱸ ᱡᱚᱠᱷᱚᱱᱮᱢ ᱵᱟᱯᱞᱟᱜᱼᱟ ᱛᱚᱠᱷᱚᱱ ᱟᱞᱮ ᱵᱟᱞᱮ ᱥᱮᱱᱚᱜ-ᱟ ᱛᱚᱠᱷᱚᱱ
ᱦᱮᱞᱳ ᱜᱚᱢᱠᱮ ᱤᱭᱟᱹ ᱟᱞᱟᱝ ᱜᱮ ᱞᱟᱝ ᱪᱟᱞᱟᱜ-ᱟ
ᱟᱢ ᱟᱢ ᱦᱚᱸ ᱛᱤᱥ ᱠᱚᱨᱮ ᱧᱮᱞ ᱢᱮ ᱟᱹᱛᱠᱤᱨ ᱟᱹᱜᱩ ᱠᱟᱭᱟᱢ ᱦᱟᱜ ᱵᱟᱥ ᱵᱟᱯᱞᱟ ᱫᱚ ᱵᱟᱝ
ᱚᱱᱠᱟ ᱢᱮ ᱢᱤᱫ ᱴᱮᱱ ᱵᱷᱟᱜᱮ ᱜᱮᱭᱟ ᱤᱧ ᱫᱚ ᱤᱧ ᱠᱩᱲᱤ ᱜᱤᱫᱽᱨᱟᱹ ᱜᱮ ᱵᱟᱹᱧ ᱧᱟᱢᱮᱫ ᱠᱚᱣᱟ ᱵᱟᱰᱟᱭᱟᱢ ᱡᱟᱦᱟᱸᱭ ᱤᱧ ᱵᱟᱯᱞᱟ ᱫᱟᱲᱮ ᱟᱠᱚᱣᱟ
ᱪᱮᱠᱟᱛᱮ ᱵᱟᱢ ᱧᱟᱢ ᱮᱫ ᱠᱚᱣᱟ ᱭᱟ
ᱪᱤᱠᱟᱛᱮ ᱵᱷᱩᱣᱟᱡ ᱧᱟᱢ ᱠᱚᱣᱟ ᱡᱟᱦᱟᱸᱭ ᱜᱮ ᱮᱲᱮᱢ ᱧᱟᱢ ᱠᱚᱣᱟ ᱥᱮ ᱯᱟᱸᱡᱟ ᱦᱩᱭᱩᱜ ᱠᱟᱱᱟ ᱵᱟᱠᱚ ᱧᱟᱢᱚᱜ ᱠᱟᱱᱟ
ᱛᱟᱦᱟᱞᱮ ᱡᱮ ᱨᱟᱭᱵᱟᱨ ᱦᱟᱲᱟᱢ ᱥᱟᱵᱮ ᱢᱮ ᱟᱨ ᱢᱮᱛᱟᱭ ᱢᱮ ᱧᱟᱢᱟᱹᱧ ᱢᱮ ᱢᱤᱫᱴᱮᱡ
ᱦᱮ ᱚᱱᱟ ᱜᱮ ᱤᱧ ᱦᱚᱧ ᱪᱤᱱᱛᱟᱹᱭ ᱮᱫᱟ ᱟᱢ ᱜᱮ ᱨᱟᱭᱵᱟᱨᱚᱜ ᱢᱮ ᱥᱮ ᱨᱟᱭᱵᱟᱨ ᱤᱧ ᱢᱮ
ᱚ ᱰᱟᱜᱩᱣᱟᱹ ᱛᱮᱠᱚ ᱨᱟᱭᱵᱟᱨ ᱟᱠᱤ
ᱦᱮ ᱵᱟᱜ ᱤᱭᱮ ᱨᱮ ᱚᱠᱚᱭ ᱠᱚ ᱢᱮᱛᱟᱭᱟ ᱩᱱᱤ ᱜᱤᱫᱷᱚᱲ ᱨᱮᱱ ᱡᱟᱦᱟᱸᱭ ᱩᱱᱤ ᱥᱩᱪᱤᱱᱛᱟ ᱥᱮ ᱪᱮᱫ ᱛᱟᱭ ᱧᱩᱛᱩᱢ ᱩᱱᱤ ᱵᱤᱞᱟ ᱨᱮ ᱮᱲᱮ ᱯᱩᱧᱪᱩ ᱫᱟ ᱮᱲᱮ ᱤᱭᱟᱹ ᱞᱮᱢ
ᱚ ᱨᱮᱵᱮᱱ ᱵᱮᱱ
ᱦᱩᱸ
ᱦᱮᱸ ᱦᱮᱸ ᱦᱩᱭᱩᱜᱼᱟ ᱦᱩᱭᱩᱜᱼᱟ ᱤᱧ ᱫᱟᱫᱟ ᱦᱚᱭ ᱨᱟᱭᱵᱟᱨ ᱠᱟᱜ ᱛᱟᱞᱮ ᱵᱩᱡᱽ ᱮᱫᱟᱢ ᱰᱟᱹᱜᱩᱣᱟᱹ ᱛᱮᱜᱮ
ᱛᱟᱞᱦᱮ
ᱚᱱᱟ ᱜᱮᱧ ᱢᱮᱱ ᱮᱫ ᱛᱟᱦᱮᱫ ᱰᱟᱜᱩᱣᱟᱹ ᱛᱮᱠᱚ ᱨᱟᱭᱵᱟᱨ ᱨᱟᱭᱵᱟᱨ ᱫᱚᱠᱚ ᱨᱟᱭᱵᱟᱨ ᱜᱮᱭᱟ
ᱦᱮᱸ ᱨᱟᱭᱵᱟᱨ ᱤᱧ ᱢᱮ
ᱦᱩᱸ
ᱟᱯᱮ ᱟᱛᱳ ᱥᱮᱱ ᱠᱚ ᱧᱮᱞ ᱤᱧ ᱢᱮ ᱟᱨᱠᱮ ᱟᱛᱮᱡ ᱤᱱᱟ ᱠᱮ ᱟᱯᱮ ᱟᱹᱛᱩᱧ ᱪᱟᱞᱟᱣ ᱞᱮᱱᱠᱷᱟᱡ ᱜᱮ ᱦᱚᱦᱚ ᱟᱸᱡᱚᱢᱟ ᱡᱟᱶᱟᱭᱮ ᱦᱮᱡ ᱠᱟᱱᱟ ᱡᱟᱶᱟᱭ ᱦᱮᱡ ᱟᱠᱟᱱᱟ
ᱫᱚᱢᱮ ᱡᱚᱞᱫᱤ ᱠᱚ ᱵᱟᱯᱞᱟᱜ ᱠᱟᱱᱟ ᱭᱟ ᱩᱱᱟᱹᱜ ᱡᱚᱞᱫᱤ ᱟᱪᱠᱟ ᱜᱮ ᱡᱟᱦᱟᱸᱭ ᱦᱟᱨᱟᱜ ᱠᱟᱱᱟ ᱵᱟᱥ ᱧᱮᱞ ᱢᱮ ᱟᱡ ᱛᱮᱜᱮ ᱵᱟᱯᱞᱟᱜ ᱠᱟᱱᱟ ᱵᱟᱠᱷᱟᱡ ᱚᱲᱟᱜ ᱦᱚᱲ ᱥᱮᱫ ᱠᱷᱚᱱ
ᱦᱮ ᱤᱧ ᱛᱷᱮᱠᱮ ᱪᱮᱞᱮ ᱠᱩᱲᱤ ᱜᱤᱫᱽᱨᱟᱹ ᱜᱮ ᱵᱟᱱᱩᱜ ᱠᱚᱣᱟ
ᱢᱮᱱᱟᱜ ᱫᱚ ᱢᱮᱱᱟᱜ ᱠᱚᱣᱟ ᱡᱚᱛᱚ ᱞᱮᱠᱟᱱ ᱜᱮ ᱡᱟᱦᱟᱸᱭ ᱠᱚ ᱯᱟᱲᱦᱟᱜ ᱠᱟᱱᱟ ᱩᱱᱠᱩ ᱜᱮ ᱯᱟᱲᱦᱟᱜ ᱢᱟᱱᱮ ᱯᱟᱲᱦᱟᱜ ᱯᱟᱲᱦᱟ ᱛᱮᱜᱮ ᱫᱟᱹᱲ ᱠᱮᱫᱟᱭ ᱢᱟᱱᱮ ᱯᱳᱭᱞᱳ ᱨᱮᱜᱮ ᱫᱟᱹᱲ ᱠᱮᱫᱟᱭ ᱵᱟᱠᱷᱟᱡ ᱵᱟᱭ ᱫᱟᱹᱲ ᱞᱮᱫᱟ ᱢᱟᱱᱮ ᱢᱮᱱᱟᱭ ᱜᱮᱭᱟ
ᱚᱱᱟ ᱫᱚ ᱛᱟᱦᱮᱱ ᱠᱟᱱ ᱜᱮᱭᱟ ᱥᱮ
ᱦᱳᱭ
ᱯᱟᱲᱦᱟᱜ ᱛᱮᱜᱮ
ᱦᱩᱸ
ᱟᱨ ᱟᱢ ᱪᱮᱫ ᱠᱚᱢ ᱪᱤᱠᱟᱹ ᱵᱟᱲᱟ ᱮᱫᱟ ᱟᱢ ᱮᱲᱮ ᱛᱤᱥᱮᱢ ᱵᱟᱯᱞᱟᱜ ᱠᱟᱱᱟ
ᱦᱮᱸ ᱤᱧ ᱫᱚᱭᱟ ᱦᱟᱯᱳᱭ ᱚᱱᱟ ᱯᱟᱲᱦᱟᱣ ᱠᱚ ᱠᱚᱢᱯᱤᱞᱴ ᱦᱳᱭ ᱞᱮᱱ ᱜᱮ ᱛᱟᱨ ᱢᱤᱫ ᱵᱚᱪᱷᱚᱨ ᱯᱚᱨ
ᱢᱤᱫ ᱵᱚᱪᱷᱚᱨ ᱯᱚᱨ ᱮᱢ ᱵᱟᱯᱞᱟᱜ-ᱟ
ᱦᱳᱭ
ᱯᱟᱲᱟᱜ ᱯᱟᱲᱦᱟᱣ ᱫᱚ ᱛᱤᱥ ᱠᱚᱢᱯᱞᱤᱴᱚᱜ ᱛᱟᱢᱟ
ᱱᱚᱜ-ᱚᱭ ᱠᱟᱞᱚᱢ ᱱᱚᱝᱠᱟᱱ ᱛᱮ
ᱛᱟᱦᱞᱮ ᱛᱟᱨ ᱥᱚᱛᱟᱢ ᱮᱢ ᱵᱟᱯᱞᱟᱜ-ᱟ
ᱦᱮᱸ ᱠᱟᱞ ᱥᱟᱛᱚᱢ ᱥᱮᱫ ᱜᱮ
ᱛᱟᱜᱲᱟ
ᱦᱳᱭ
ᱟᱨ ᱥᱩᱥᱤᱞ ᱟᱜ ᱠᱷᱚᱵᱚᱨ ᱫᱚ ᱪᱮᱫ ᱭᱟ ᱪᱤᱠᱟ ᱵᱟᱲᱟ ᱮᱫᱟᱭ
ᱩᱱᱤᱭ ᱞᱟᱹᱭᱮᱫ ᱛᱟᱦᱮᱱᱟ ᱚᱲᱟᱜ ᱮ ᱥᱮᱱᱚᱜᱼᱟ ᱢᱮᱱᱛᱮ ᱟᱫᱚ ᱪᱮᱠᱟᱭᱮᱱ ᱪᱚᱭ ᱵᱟᱭ ᱥᱮᱱᱚᱜ ᱠᱟᱱᱟ
ᱡᱟᱯᱤᱫ ᱟᱠᱟᱫᱟᱭ ᱥᱮ ᱱᱤᱛᱚᱜ ᱫᱚ
ᱵᱟᱝ ᱵᱟᱝ ᱜᱤᱛᱤᱡ ᱠᱟᱛᱮᱫ ᱵᱷᱤᱰᱤᱭᱳ ᱠᱚ ᱧᱮᱞ ᱮᱫᱟ᱾
ᱵᱷᱤᱰᱤᱭᱳ ᱠᱚ ᱧᱮᱞ ᱮᱫᱟ ᱵᱟᱯᱯᱟ ᱫᱚ ᱵᱟᱭ ᱦᱤᱡᱩᱜ ᱠᱟᱱᱟ ᱵᱟᱯᱯᱟ ᱵᱟᱭ ᱞᱟᱹᱭ ᱵᱟᱲᱟᱭ ᱮᱫᱟ ᱦᱤᱡᱩᱜ ᱤᱧ
ᱩᱱᱤ ᱡᱚᱠᱷᱚᱱ ᱜᱮᱢ ᱯᱷᱳᱱ ᱟᱭᱟ ᱛᱚᱠᱷᱚᱱ ᱜᱮ ᱢᱮᱱᱟᱭ ᱜᱟᱯᱟᱧ ᱥᱮᱱᱚᱜ ᱟᱭᱟ, ᱟᱨ ᱜᱟᱯᱟ ᱜᱮ ᱵᱟᱝ ᱦᱩᱭᱩᱜ ᱛᱟᱭᱟ ᱩᱱᱤᱭᱟᱜ᱾
ᱚ ᱢᱮᱥ ᱵᱷᱟᱲᱟ ᱫᱚ ᱮᱢᱚᱜ ᱠᱟᱱ ᱜᱮᱭᱟ?
ᱦᱮᱸ ᱵᱷᱟᱲᱟ ᱫᱚ ᱮᱢᱚᱜ ᱠᱟᱱᱟ᱾
ᱦᱮᱭᱟ ᱵᱤᱨᱤᱨᱴ ᱜᱤᱫᱽᱨᱟᱹ ᱫᱚᱭᱟ ᱩᱱᱤ ᱫᱚ᱾ ᱦᱟᱸᱰᱮ ᱚᱲᱟᱜ ᱨᱮ ᱠᱟᱹᱢᱤᱭ ᱮᱫᱟᱭ ᱡᱟᱹᱱᱤᱡ ᱪᱚᱭ‌ ᱚᱱᱟ ᱛᱮ ᱵᱟᱭ ᱦᱤᱡᱩᱜ ᱠᱟᱱᱟᱭ᱾
ᱦᱮᱸ ᱠᱟᱹᱢᱤ ᱫᱟᱹᱭ ᱟᱡ ᱵᱚᱫᱚᱞ ᱪᱤᱫ ᱞᱮᱠᱟ᱾
ᱛᱟᱜᱲᱟ
ᱜᱟᱹᱰᱤ ᱦᱟᱛᱟᱣ ᱟᱠᱟᱫᱟᱭ ᱚᱱᱟ ᱦᱚᱛᱮᱫ ᱛᱮ ᱟᱫᱚ
ᱦᱮᱸ,
ᱜᱟᱹᱰᱤ ᱟᱛᱮᱫ ᱮ ᱦᱤᱡᱩᱜ ᱟᱭ ᱛᱤᱥᱮ ᱦᱤᱡᱩᱜ ᱟᱭᱟ ᱟᱨᱦᱚᱸ,
ᱮᱠᱷᱚᱱ ᱫᱚ ᱵᱟᱭ ᱦᱤᱡᱩᱜᱼᱟ, ᱯᱚᱨᱤᱠᱠᱷᱟ ᱠᱚ ᱡᱚᱠᱷᱚᱱ ᱛᱤᱭᱳᱜ ᱛᱟᱠᱚᱣᱟ ᱛᱚᱠᱷᱚᱱᱮ ᱦᱤᱡᱩᱜᱼᱟ ᱦᱟᱸᱜ ᱾
ᱯᱚᱨᱤᱠᱠᱷᱟ, ᱯᱚᱨᱤᱠᱠᱷᱟ ᱫᱚ ᱫᱮᱨᱤ ᱜᱤᱛᱟᱹ ᱠᱚ ᱛᱟᱦᱚᱞᱮ ᱥᱮ ᱥᱳᱨ ᱟᱠᱟᱱᱟ ᱠᱟᱱ ᱛᱟᱠᱚᱣᱟ?
ᱱᱤᱛ ᱫᱚ ᱵᱟᱝ ᱦᱩᱭᱩᱜ ᱠᱟᱱᱟ ᱛᱚ ᱯᱚᱨᱤᱠᱠᱷᱟ ᱫᱚ ᱮᱠᱷᱚᱱ ᱫᱚ ᱵᱟᱠᱚ ᱞᱟᱹᱭ ᱟᱠᱟᱫᱟ ᱛᱤᱥ ᱦᱩᱭᱩᱜᱼᱟ ᱯᱚᱨᱤᱠᱠᱷᱟ?
ᱦᱩᱸ, ᱟᱨ ᱟᱯᱮᱭᱟᱜ ᱛᱤᱥ ᱯᱚᱨᱤᱠᱠᱷᱟ ᱟᱯᱮᱭᱟᱜ ᱫᱚ ᱵᱟᱠᱚ ᱞᱟᱹᱭ ᱟᱠᱟᱫᱟ?
ᱟᱞᱮᱭᱟᱜ ᱦᱚᱸ ᱵᱟᱠᱚ ᱞᱟᱹᱭ ᱟᱠᱟᱫᱟ᱾
ᱚᱱᱠᱟ ᱵᱮᱯᱟᱨ
ᱦᱮᱸ
ᱪᱟᱹᱠᱨᱤ ᱛᱤᱥ ᱠᱚᱛᱮ ᱧᱟᱢᱚᱜ ᱟᱭᱟ ᱪᱟᱹᱠᱨᱤ ᱵᱟᱝ ᱧᱟᱢᱚᱜ ᱠᱟᱱ ᱫᱚ?
ᱟᱢ ᱜᱮᱛᱚ ᱞᱟᱦᱟ ᱞᱟᱦᱟ,
ᱤᱧ ᱞᱟᱦᱟ ᱞᱟᱦᱟ ᱢᱮᱱ ᱞᱮᱠᱷᱟᱱ ᱫᱚ ᱚᱠᱟᱨᱮ ᱦᱩᱭᱩᱜ ᱠᱟᱱᱟ ᱪᱟᱹᱠᱨᱤ,
ᱦᱮᱸ ᱦᱩᱭᱩᱜ ᱟᱭᱟ ᱯᱚᱨᱤᱠᱠᱷᱟ ᱠᱚ ᱮᱢ ᱦᱩᱭ ᱟᱠᱟᱱᱟ ᱨᱮᱡᱟᱞᱴ ᱠᱚ ᱛᱩᱜᱼᱦᱚᱪᱚᱜ-ᱟᱜ ᱢᱮ ᱟᱫᱚ,
ᱯᱚᱨᱤᱠᱠᱷᱟ ᱠᱚ ᱵᱷᱟᱞᱮ ᱡᱩᱛ ᱛᱮ ᱵᱟᱝ ᱮᱢ ᱞᱮᱫᱟ᱾
ᱪᱤᱠᱟᱹᱛᱮ ᱵᱷᱟᱜᱤ ᱡᱩᱛ ᱵᱟᱢ ᱮᱢ ᱠᱟᱫᱟᱭᱟ?
ᱵᱟᱧ ᱮᱢ ᱫᱟᱲᱮᱭᱟᱜ-ᱟ ᱠᱟᱱᱟ᱾ ᱱᱚᱸᱰᱮ ᱫᱚ ᱟᱞᱜᱟᱜᱤᱧ ᱵᱩᱡ ᱮᱫᱟ ᱦᱟᱸᱰᱮ ᱥᱮᱱ ᱠᱟᱛᱮᱫ ᱪᱮᱫ ᱠᱚᱪᱚᱧ ᱪᱤᱱᱛᱟᱹᱭ ᱮᱫ ᱵᱟᱹᱧ ᱜᱟᱱ ᱮᱫᱟ᱾
ᱚᱻ
ᱚᱡᱷᱟ ᱜᱩᱨᱩ ᱥᱮᱫ ᱧᱟ ᱚᱡᱷᱟ ᱜᱩᱨᱩ ᱥᱮᱫ ᱧᱟᱯᱟᱢᱚᱜ ᱦᱩᱭᱩᱜᱼᱟ ᱥᱮ ᱪᱮᱫ?
ᱦᱳᱣ, ᱦᱳᱣ, ᱧᱟᱯᱟᱢ ᱠᱟᱛᱮ ᱥᱮᱱᱚᱜ ᱦᱤᱡᱩᱜ ᱢᱮ ᱡᱟᱦᱟᱸᱱᱟᱜ ᱠᱟᱡ ᱠᱷᱟᱱ ᱫᱚ ᱡᱩᱫᱤ
ᱦᱩᱸ ᱟᱨ ᱪᱮᱫ ᱮᱢ ᱞᱟᱹᱭ ᱮᱫᱟ ᱠᱳᱥᱪᱮᱱ,
ᱮ ᱠᱳᱥᱪᱤᱮᱱ ᱛᱟᱜᱽᱲᱟ ᱜᱮ ᱦᱮᱡ ᱟᱠᱟᱱ ᱛᱟᱦᱮᱸᱱᱟ ᱟᱞᱜᱟ, ᱟᱞᱜᱟ ᱜᱮ᱾
ᱦᱮᱸ ᱠᱳᱥᱪᱤᱮᱱ ᱫᱚ ᱟᱞᱜᱟ ᱫᱚ ᱟᱞᱜᱟ ᱜᱮ ᱦᱮᱡ ᱞᱮᱱᱟ᱾
ᱮᱸ ᱟᱫᱚ ᱚᱠᱛᱚ ᱜᱮ ᱵᱟᱝ ᱠᱷᱩᱞᱟᱹᱜ ᱠᱟᱱᱟ᱾
ᱵᱟᱹᱧ ᱜᱟᱱ ᱠᱟᱫᱟ
ᱪᱤᱠᱟᱭᱟ ᱨᱚᱲ ᱜᱮᱫᱚᱜ ᱠᱟᱱ ᱛᱟᱢᱟ?
ᱵᱟᱝ ᱜᱮᱫᱚᱜ ᱠᱟᱱᱟᱭᱟ ᱢᱟᱫᱟ ᱧᱟᱢ ᱠᱟᱫᱤᱧᱟ᱾
ᱢᱤᱫ ᱧᱤᱫᱮᱢ ᱵᱮᱸᱜᱮᱫ ᱠᱟᱜ ᱠᱟᱱᱟ ᱟᱨ ᱯᱷᱮᱱ ᱮᱢ ᱪᱟᱹᱞᱩ ᱠᱟᱜ ᱠᱟᱱᱟ ᱡᱟᱹᱱᱤᱱ ᱪᱚ? ᱥᱮᱛᱟᱜ ᱵᱷᱳᱨ ᱵᱷᱳᱨ ᱛᱮ ᱨᱮᱭᱟᱲ ᱠᱟᱱᱟ᱾
ᱦᱳᱭ ᱯᱷᱮᱱ ᱫᱚ ᱥᱟᱨᱟᱫᱤᱱ ᱜᱮ ᱪᱟᱹᱞᱩᱜᱼᱟ ᱥᱟᱨᱟᱫᱤᱱ ᱥᱤᱧ ᱧᱤᱫᱟᱹ,
ᱦᱳᱭ ᱮᱭ ᱜᱟᱯᱟ ᱵᱟᱠᱷᱟᱱ ᱢᱮᱭᱟᱝᱤᱧ ᱯᱷᱮᱫᱚᱜᱼᱟᱭᱟ ᱟᱢᱥᱮᱫ ᱵᱩᱡᱽ ᱫᱟᱢ᱾
ᱛᱤᱥ ᱮᱢ ᱦᱤᱡᱩᱜ ᱟ ᱦᱤᱡᱩᱜᱼᱟ ᱦᱤᱡᱩᱜ ᱢᱮ
ᱦᱚᱭ ᱫᱲᱟ ᱵᱟᱲᱟ
ᱦᱮᱭᱟ ᱦᱤᱡᱩᱜ ᱢᱮ
ᱦᱮᱸ ᱯᱷᱳᱱᱟ ᱢᱮᱭᱟ ᱦᱟᱸᱜ ᱛᱚᱠᱷᱚᱱ ᱥᱮᱱ ᱠᱟᱛᱮ
ᱦᱮᱸ ᱦᱩᱭᱩᱜᱼᱟ ᱱᱚᱣᱟᱧ ᱱᱚᱣᱟ ᱵᱟᱸᱠᱩᱲᱟ ᱢᱟᱥᱴᱮᱱ ᱠᱷᱚᱱ ᱱᱟᱛᱮ ᱢᱟᱥᱴᱮᱱ ᱥᱮᱨᱮᱧ ᱡᱟᱦᱟᱸ ᱴᱟᱜ ᱦᱟᱱᱟ ᱰᱟᱸᱜᱟ ᱨᱮ ᱟᱢ ᱨᱮᱱ ᱜᱟᱨᱡᱮᱱ ᱠᱚ ᱦᱮᱡ ᱞᱮᱱᱟ
ᱦᱳᱭ ᱦᱳᱭ ᱦᱳᱭ
ᱦᱸᱰᱮ ᱠᱷ ᱫᱚ ᱥᱩᱨᱩᱜᱼᱟ ᱱᱚᱛᱮ ᱧᱚᱜ ᱯᱥᱴ
ᱚ
ᱟᱞᱮ ᱵᱟᱡᱟᱨ ᱫᱚ ᱚᱸᱰᱮ ᱜᱮᱞᱮ ᱪᱟᱞᱟᱜ ᱠᱟᱱᱟ ᱫᱟᱬᱟᱱ
ᱦ
ᱱᱚᱣᱟ ᱥᱟᱶ ᱠᱟᱥᱴᱚᱢ ᱵᱟᱡᱟᱨ ᱛᱮ ᱠᱚ ᱫᱩᱲᱩᱵ ᱠᱟᱱ ᱜᱮᱭᱟ ᱟᱫᱚ ᱫᱟᱬᱟ ᱵᱟᱲᱟᱭ ᱞᱮ ᱪᱟᱞᱟᱜ ᱛᱟᱦᱮᱸᱼᱼ
ᱦᱳᱭ
ᱵᱷᱟᱹᱜᱤ ᱜᱮ ᱛᱟᱞᱮ ᱤᱱᱠᱟᱹ ᱜᱮᱞᱟᱝ ᱜᱟᱞᱢᱟᱨᱟ ᱟ ᱜᱟᱡᱮ ᱞᱟᱝ ᱜᱟᱞᱢᱟᱨᱟᱣ ᱠᱮᱫᱟ
ᱴᱷᱤᱠ ᱜᱮᱭᱟ ᱢᱟ ᱛᱟᱦᱚᱞᱮ
ᱦᱮᱸ ᱛᱚ ᱴᱷᱤᱠ ᱜᱮᱭᱟ